ᱦᱮᱞᱳ ᱟᱡᱚᱢᱚᱜ ᱠᱟᱱᱟ
ᱦᱮᱸ ᱜᱚᱝᱠᱮ
ᱦᱮᱞᱳ ᱡᱚᱦᱟᱨ ᱜᱮ ᱜᱚᱝᱠᱮ ᱟᱰᱤ ᱜᱮ ᱴᱟᱣᱟᱨ ᱰᱤᱥᱴᱟᱵ ᱫᱟᱭ ᱠᱟᱸᱪ ᱴᱟᱣᱟᱨ ᱥᱮᱫ ᱪᱟᱞᱟᱣ ᱞᱮᱱ ᱦᱮᱞᱳ
ᱦᱟᱸ ᱦᱟᱸ ᱢᱟ ᱨᱚᱲ ᱢᱮ
ᱦᱮᱸ ᱡᱚᱦᱟᱨ ᱜᱮ
ᱡᱚᱦᱟᱨ ᱜᱮ, ᱵᱮᱥ ᱵᱟᱲᱟ ᱜᱮ
ᱪᱮᱜᱠᱟ ᱢᱮᱱᱟᱜ ᱵᱤᱱᱟ?
ᱦᱮᱸ ᱢᱚᱡᱽ ᱜᱮ, ᱟᱵᱤᱱ ᱫᱚ ᱚᱠᱟ ᱠᱷᱚᱡ ᱵᱮᱱ ᱨᱚᱲ ᱮᱫᱟ?
ᱟᱹᱞᱤᱧ ᱫᱚ ᱚᱱᱛᱮ ᱵᱟᱸᱠᱩᱲᱟ ᱥᱮᱫ ᱠᱷᱚᱱ᱾
ᱟᱨ ᱚᱱᱛᱮ ᱱᱟᱜ ᱢᱚᱥᱚᱢ ᱠᱚ ᱪᱮᱫ ᱞᱮᱠᱟ?
ᱟᱞᱮ ᱥᱮᱫ ᱫᱚ ᱟᱹᱰᱤ ᱛᱮᱫ ᱜᱮ ᱫᱟᱜ ᱡᱟᱹᱯᱩᱫ ᱫᱟᱜ ᱫᱟᱜ ᱡᱚᱨᱚᱭᱮᱫᱟ ᱫᱟᱜ ᱡᱟᱹᱯᱩᱫ ᱫᱟᱭ,
ᱦᱚᱸ ᱠᱟᱹᱢᱤᱠᱟᱡ ᱠᱚᱫᱚ ᱟᱹᱣᱨᱤ ᱮᱦᱚᱵᱚᱜᱼᱟ᱾
ᱚᱲᱟᱜ ᱠᱚᱨᱮ ᱫᱚ ᱪᱮᱠᱟ ᱢᱮᱱᱟᱜ ᱠᱚᱣᱟ? ᱦᱮᱞᱳ ᱦᱮᱞᱳ ᱦᱮᱞᱳ